ᱡᱚᱦᱟᱨ ᱜᱤ ᱾
ᱦᱮᱸ ᱡᱚᱦᱟᱨ ᱜᱮ, ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ, ᱦᱚᱜᱼᱚᱭ ᱢᱟ ᱠᱚᱞ ᱦᱮᱡ ᱮᱱ!
ᱦᱳᱭ ᱦᱮᱸ ᱪᱮᱜ ᱠᱚ ᱢᱮᱱᱟ! ᱮᱸᱻ ᱵᱷᱮᱜᱟᱨ ᱵᱷᱮᱜᱟᱨ ᱥᱚᱢᱚᱭ ᱨᱮ ᱵᱷᱮᱜᱟᱨ ᱵᱷᱮᱜᱟᱨ ᱠᱚ ᱞᱟᱹᱭᱮᱫᱟ ᱾
ᱟᱜ ᱦᱟᱸᱦᱟᱸ ᱾ ᱦᱮᱸ ᱚᱱᱟ ᱢᱟ ᱠᱟᱛᱷᱟ ᱠᱟᱱ ᱜᱮ ᱢᱟᱱᱮ ᱮᱢᱚᱱ ᱵᱮᱯᱟᱱ ᱴᱮᱠᱱᱤᱠᱮᱞ ᱤᱥᱩ ᱠᱟᱱᱟ ᱥᱮ ᱱᱚᱜᱼᱚ ᱱᱚᱣᱟ ᱠᱚᱫᱚ ᱵᱟᱵᱮᱱ ᱵᱩᱡ ᱫᱟᱲᱮᱭᱟᱜᱼᱟ, ᱦᱮᱸᱥᱮ ᱾ ᱟᱵᱮᱱ ᱵᱮᱱ ᱢᱚᱱᱮᱭᱟ ᱴᱷᱤᱠ ᱜᱮᱭᱟ ᱪᱮᱫ ᱠᱟᱱᱟ ᱦᱮᱸ ᱥᱮ, ᱟᱹᱞᱤᱧ ᱦᱚᱸ ᱚᱝᱠᱟ ᱚᱝᱠᱟ ᱦᱚᱲ ᱠᱚᱞᱤᱧ ᱠᱚᱞ ᱵᱟᱲᱟ ᱠᱟᱜ ᱠᱚᱣᱟ ᱥᱮ ᱦᱮᱸ ᱾ ᱮᱸ ᱧᱮᱞ ᱵᱮᱱ ᱚᱠᱚᱭ ᱫᱚᱠᱚ ᱩᱫᱩᱜ ᱫᱟ ᱵᱤᱡᱤ ᱜᱮᱭᱟ ᱠᱚ, ᱦᱮᱸ ᱵᱮᱥᱛᱚᱠᱚ ᱩᱫᱩᱜ ᱮᱜᱼᱟ ᱾ ᱢᱮᱱᱠᱷᱟᱱ ᱵᱟᱝ, ᱩᱱᱤ ᱱᱤᱧ ᱯᱷᱳᱱ ᱟᱫᱮᱭᱟ ᱟᱹᱫᱚᱧ ᱫᱟ ᱛᱟᱦᱚᱞᱮ ᱟᱹᱵᱤᱱ ᱠᱤ ᱵᱮᱥᱛᱚ ᱨᱮ ᱢᱮᱱᱟᱜ ᱵᱤᱱᱟ? ᱞᱮᱭᱟ ᱵᱟᱝ ᱟᱹᱞᱤᱧ ᱢᱟ ᱵᱮᱥᱛᱚ ᱨᱮ ᱵᱟᱹᱱᱩᱜ ᱞᱤᱧᱟᱹ ᱾ ᱟᱫᱚ ᱟᱫᱚ ᱚᱱᱟ ᱫᱚ ᱦᱩᱭᱩᱜ ᱠᱟᱱᱟ, ᱟᱸ ᱡᱟᱦᱟᱸ ᱞᱮᱠᱟ ᱜᱚᱝᱠᱮ ᱠᱚᱴᱷᱮᱱ ᱵᱟᱰᱟᱭᱮᱱᱟ, ᱚᱱᱟ ᱢᱤᱫᱴᱮᱱ ᱴᱮᱠᱱᱤᱠᱮᱞ ᱤᱥᱩ ᱠᱟᱱᱟ, ᱦᱮᱸᱥᱮ ᱾ ᱟᱫᱚ ᱴᱤᱠᱱᱤᱠᱮᱞ ᱤᱥᱩ ᱫᱚ ᱱᱚᱜᱼᱚᱝᱠᱟ ᱦᱚᱜᱼᱚᱭ ᱴᱮᱠᱱᱤᱠᱮᱞ ᱤᱥᱩ ᱫᱚ ᱟᱵᱚ ᱫᱚ ᱦᱚᱭ ᱥᱮ ᱟᱨᱦᱚᱸ ᱧᱮᱞ ᱵᱮᱱ ᱠᱟᱴᱟᱣ ᱠᱮᱫᱟ ᱵᱮᱱ ᱜᱚᱝᱠᱮ? ᱵᱟᱝ, ᱟᱹᱞᱤᱧ ᱢᱟᱞᱤᱧ ᱠᱟᱴᱟᱣ ᱠᱮᱫᱟ, ᱟᱹᱵᱤᱱ ᱵᱮᱱ ᱠᱟᱴᱟᱣ ᱠᱮᱫᱟ ᱵᱟᱝ? ᱟᱫᱚ ᱛᱟᱞᱦᱮ ᱴᱟᱣᱟᱨ ᱵᱟᱹᱱᱩᱜ ᱛᱟᱵᱮᱱᱟ, ᱚᱝᱠᱟ ᱚᱝᱠᱟ ᱜᱟᱞᱢᱟᱨᱟᱣ ᱦᱩᱭᱩᱜ ᱠᱟᱱᱟ ᱾ ᱟᱫᱚ ᱡᱚᱠᱷᱚᱱ ᱵᱩᱡᱽ ᱮᱱᱟ ᱵᱟᱝ ᱛᱚ, ᱟᱞᱤᱧᱢᱟ ᱯᱷᱩᱞ ᱴᱟᱣᱟᱨ ᱢᱮᱱᱟᱜᱼᱟ ᱾ ᱦᱟᱹᱱᱤᱭ ᱞᱟᱹᱭ ᱫᱟ ᱟᱹᱞᱤᱧ ᱦᱚ ᱳᱣᱟᱭᱯᱷᱟᱭ ᱛᱮᱞᱤᱧ ᱠᱟᱱᱮᱴ ᱠᱟᱛᱮᱫ ᱞᱤᱧ ᱜᱚᱞᱯᱷᱚᱭᱮᱫᱟ ᱯᱷᱩᱞ ᱴᱟᱣᱟᱨ ᱜᱮᱭᱟ ᱾ ᱟᱫᱚ ᱮᱱᱛᱮ ᱚᱱᱟ ᱵᱷᱤᱛᱤᱨ ᱨᱮᱜᱮ ᱪᱮᱫ ᱦᱩᱭᱩᱜ ᱠᱚ ᱵᱟᱢ ᱵᱩᱡᱽ ᱫᱟᱲᱮᱭᱟᱜ ᱠᱟᱱᱟ ᱦᱮᱸ ᱵᱟᱝ ᱜᱚᱝᱠᱮ?
ᱦᱚᱭ ᱦᱚᱭ, ᱦᱮᱸ ᱴᱷᱤᱠ ᱵᱤᱱ ᱞᱟᱹᱭ ᱠᱮᱜᱼᱟ ᱜᱚᱝᱠᱮ ᱟᱹᱞᱤᱧ ᱦᱚᱸ ᱟᱹᱞᱤᱧ ᱦᱚᱞᱤᱧ ᱟᱹᱞᱤᱧ ᱫᱚᱞᱤᱧ ᱵᱩᱡᱷᱟᱹᱣ ᱠᱮᱜᱼᱟ ᱟᱵᱮᱱ ᱵᱮᱱ ᱠᱟᱴᱟᱣ ᱠᱮᱜᱼᱟ ᱟᱫᱚ ᱾ ᱟᱵᱮᱱ ᱦᱚᱸᱵᱮᱱ ᱡᱚᱠᱷᱚᱱ ᱚᱱᱟ ᱠᱟᱛᱷᱟ ᱵᱮᱱ ᱢᱮᱱ ᱠᱷᱟᱡ ᱟᱹᱞᱤᱧ ᱦᱚᱞᱤᱧ ᱦᱩᱫᱤᱥ ᱠᱚᱜᱼᱟ ᱛᱚᱵᱮ ᱱᱚᱣᱟ ᱫᱚ ᱯᱷᱚᱞᱮ ᱵᱟᱞᱟᱝ ᱫᱚ ᱟᱞᱟᱝ ᱫᱚ ᱵᱟᱞᱟᱝ ᱠᱟᱴᱟᱣ ᱠᱟᱫᱟ ᱯᱟᱞᱮᱱ ᱱᱚᱣᱟ ᱫᱚ ᱦᱮᱸ ᱴᱮᱠᱱᱤᱠᱮᱞ ᱤᱥᱩ ᱠᱷᱟᱹᱛᱤᱨ ᱛᱮ ᱥᱮ ᱚᱱᱠᱟ ᱱᱮᱴᱳᱣᱟᱨᱠ ᱨᱮᱭᱟᱜ ᱛᱷᱟᱱᱟᱜ ᱯᱨᱚᱵᱽᱞᱮᱢ ᱠᱷᱟᱹᱛᱤᱨ ᱛᱤᱜᱤ ᱱᱚᱠᱟ ᱦᱩᱭᱮᱱᱟ ᱟᱫᱚ, ᱤᱧ ᱛᱟᱭᱚᱢ ᱛᱤᱧ ᱩᱭᱦᱟᱹᱨ ᱠᱮᱜᱼᱟ ᱟᱫᱚ ᱛᱟᱭᱚᱢᱛᱮ ᱟᱵᱟᱨᱚᱧ ᱠᱚᱞ ᱫᱚᱲᱦᱟ ᱠᱮᱜᱼᱟ ᱜᱚᱝᱠᱮ ᱱᱚᱛᱮ ᱠᱷᱚᱡ ᱤ ᱟᱫᱚ ᱮᱸᱰᱮ ᱠᱷᱚᱡ ᱢᱤᱫ ᱫᱷᱚᱢ ᱫᱚ ᱵᱤᱡᱤ ᱠᱩ ᱞᱟᱹᱭ ᱠᱮᱜᱼᱟ ᱟᱫᱚᱧ ᱤᱝᱠᱟᱫᱟ ᱱᱮᱴᱚ ᱤᱭᱟᱹ ᱪᱮᱜ ᱠᱚᱱᱟ ᱱᱮᱴᱚᱨᱠ ᱤᱥᱩ ᱠᱷᱟᱹᱛᱤᱨ ᱛᱮ ᱱᱚᱣᱟ ᱦᱩᱭ ᱫᱟᱲᱮᱭᱟᱜᱼᱟ ᱟᱨ ᱢᱤᱫ ᱫᱷᱚᱢ ᱤᱧ ᱞᱟᱹᱭ ᱠᱚᱞ ᱠᱮᱜᱼᱟ ᱛᱟᱵᱮ ᱟᱨ ᱫᱚᱠᱚ ᱢᱮᱱᱫᱟ ᱮᱸᱻ ᱴᱟᱥᱠ ᱠᱚᱢᱯᱞᱤᱴ ᱱᱟ ᱟᱫᱚᱧ ᱟᱫᱚ ᱚᱱᱟ ᱛᱤᱜᱤ ᱫᱤᱧ ᱢᱮᱥᱮᱡ ᱟᱜ ᱵᱮᱱᱟ ᱦᱮᱸ ᱴᱟᱥᱠ ᱵᱮᱱ ᱠᱚᱢᱯᱞᱤᱴ ᱛᱟᱜ ᱫᱩᱧ ᱫᱟ ᱚᱠᱟ ᱚᱠᱟ ᱞᱮᱠᱟ ᱠᱚ ᱞᱟᱹᱭᱫᱟ ᱚᱱᱟᱨᱮ ᱟᱫᱩᱧ ᱚᱣᱟᱜᱤ ᱮ ᱪᱮᱜ ᱠᱚ ᱚᱱᱟ ᱵᱚᱞᱤᱧ ᱤᱥᱠᱨᱤᱱ ᱥᱚᱴ ᱞᱤᱫᱟ ᱟᱫᱚ ᱠᱷᱟᱡ ᱫᱚᱞᱤᱧ ᱠᱩᱞ ᱠᱮᱵᱮᱱᱟ ᱟᱫᱚ ᱪᱮᱜ ᱠᱚ ᱢᱮᱱᱟ ᱵᱟᱠᱷᱟᱱ ᱫᱚᱧ ᱠᱩᱞ ᱠᱮᱵᱮᱱᱟ, ᱟᱪᱪᱷᱟ ᱢᱟ ᱾
ᱫᱚ ᱢᱮᱫᱴᱟᱝ ᱟᱹᱰᱤ ᱢᱟᱨᱟᱢ ᱢᱟᱱᱮ ᱤᱭᱟᱹ ᱠᱟᱱᱟ ᱟᱨᱠᱤ ᱟᱸ ᱢᱮᱜᱴᱟᱝ ᱪᱮᱫ ᱞᱤᱧ ᱞᱟᱹᱭᱟ ᱢᱟᱱᱮ ᱟᱹᱰᱤ ᱢᱟᱨᱟᱝ ᱯᱨᱚᱢᱟᱱ ᱠᱟᱱᱟ ᱢᱤᱫᱴᱟᱝ ᱟᱫᱚ ᱮᱱᱛᱮ ᱟᱹᱞᱤᱧ ᱢᱟ ᱵᱟᱝᱞᱤᱧ ᱵᱩᱡᱽ ᱫᱟᱲᱮᱭᱟᱜᱼᱟ ᱥᱮ ᱠᱚᱞ ᱠᱚ ᱠᱚᱢᱯᱞᱤᱴ ᱾ ᱠᱟᱱᱟ ᱥᱮ ᱪᱮᱫ ᱟᱹᱞᱤᱧ ᱦᱟᱜ ᱱᱤᱛᱚᱜ ᱫᱚ ᱟᱻ ᱢᱟᱱᱮ ᱨᱤᱥᱤᱵᱷ ᱜᱟᱱᱚᱜᱼᱟ ᱡᱟᱦᱟᱸ ᱚᱱᱠᱟᱱᱟᱜ ᱜᱮ ᱱᱤᱛᱚᱜ ᱫᱚ ᱢᱮᱱᱟᱜ ᱟᱠᱟᱜᱼᱟ
ᱦᱳᱭ ᱦᱳᱭ ᱟᱫᱚ ᱪᱮᱫ ᱠᱚ ᱢᱮᱱᱟ ᱟᱹᱞᱤᱧ ᱫᱚ ᱠᱚᱞ ᱫᱚ ᱜᱟᱱᱚᱜ ᱠᱟᱱ ᱜᱮᱭᱟ ᱟᱫᱚ ᱚᱱᱟ ᱛᱮᱞᱤᱧ ᱡᱟᱦᱟᱸᱭ ᱜᱮᱞᱤᱧ ᱠᱚᱞ ᱦᱟᱛᱟᱲ ᱠᱚ ᱠᱟᱱᱟ ᱱᱤᱛᱚᱜ ᱫᱚ
ᱟᱪᱪᱷᱟ ᱟᱪᱪᱷᱟ ᱚ ᱛᱟᱦᱚᱞᱮ ᱛᱤᱱᱟᱹᱜ ᱜᱟᱱ ᱚᱱᱟ ᱦᱚ ᱢᱮᱱᱟᱜ ᱛᱟᱵᱤᱱ ᱜᱮᱭᱟ ᱟᱹᱰᱤ ᱟᱢᱫᱟ ᱜᱮ ᱥᱮ
ᱦᱳᱭ ᱜᱚᱝᱠᱮ ᱱᱚᱣᱟ ᱨᱮ ᱛᱤᱥ ᱛᱤᱨᱤᱥᱴᱤ ᱴᱟᱥᱠ ᱠᱚᱢᱯᱞᱤᱴ ᱫᱚᱨᱠᱟᱨᱟ ᱛᱚ
ᱦᱟᱭ ᱦᱟᱭ
ᱟᱫᱚ ᱟᱹᱞᱤᱧᱟᱜ ᱚᱝᱠᱟ ᱯᱚᱸᱪᱤᱥ ᱞᱮᱠᱟ ᱯᱚᱸᱪᱤᱥ ᱞᱮᱠᱟ ᱦᱩᱭ ᱟᱠᱟᱱ ᱛᱟᱹᱞᱤᱧᱟ
ᱯᱚᱸᱪᱤᱥ ᱦᱳᱭ ᱠᱟᱱᱟ ᱵᱟᱝ ᱚ ᱮᱠᱷᱚᱱ ᱛᱟᱦᱚᱞᱮ ᱯᱤᱭᱟ ᱢᱚᱬᱮ ᱜᱚᱴᱮᱱ ᱜᱟᱱ ᱵᱟᱹᱠᱤ ᱢᱮᱱᱟᱜ ᱛᱟᱵᱮᱱᱟ ᱵᱟᱝ
ᱦᱳᱭ ᱢᱚᱬᱮ ᱜᱚᱴᱮᱡ ᱜᱟᱱ ᱵᱟᱠᱤ ᱢᱮᱱᱟᱜ ᱛᱟᱞᱤᱧᱟᱹ
ᱵᱟᱝ ᱟᱵᱮᱱ ᱢᱤᱫ ᱦᱚᱲ ᱢᱚᱬᱮ ᱦᱚᱲ ᱠᱟᱛᱮ ᱢᱚᱬᱮ ᱫᱷᱟᱣ ᱠᱟᱛᱮ ᱨᱚᱲ ᱜᱟᱱᱚᱜ ᱛᱚ ᱟᱫᱚ ᱮᱱᱛᱮ ᱟᱹᱵᱤᱱ ᱠᱚᱞ ᱫᱟᱲᱮᱭᱟᱜᱼᱟ ᱵᱤᱱ ᱠᱳᱱᱳ ᱵᱮᱯᱟᱨ ᱵᱟᱝ ᱠᱟᱱᱟ ᱦᱮᱸ ᱥᱮ ᱡᱟᱦᱟᱱ ᱚᱠᱛᱚ ᱛᱤᱱ ᱜᱷᱟᱹᱲᱤ ᱵᱤᱱ ᱧᱟᱢᱟ ᱠᱚᱞ ᱦᱟᱛᱟᱲ ᱵᱮᱱ ᱦᱮᱸᱥᱮ ᱟᱫᱚ ᱪᱮᱫᱠᱟ ᱢᱟᱱᱮ ᱱᱮᱴᱣᱟᱨᱠ ᱨᱮᱱᱟᱜ ᱟᱹᱰᱤ ᱟᱹᱰᱤ ᱠᱤᱪᱷᱩ ᱚᱱᱠᱟᱱᱟᱜ ᱥᱚᱢᱚᱥᱥᱟ ᱧᱮᱞᱚᱜ ᱠᱟᱱᱟ ᱮᱱᱛᱮ ᱦᱚᱭᱛᱮ ᱮᱢᱚᱱ ᱢᱤᱫᱴᱟᱝ ᱦᱚᱲ ᱥᱟᱶ ᱵᱮᱱ ᱨᱚᱲ ᱠᱮᱜᱼᱟ ᱟᱹᱞᱤᱧ ᱚᱱᱠᱟ ᱯᱮᱭᱟ ᱯᱩᱱᱭᱟ ᱚᱱᱠᱟ ᱵᱟᱹᱲᱤᱡ ᱮᱱ ᱛᱟᱞᱤᱧᱟ ᱦᱮᱸ ᱵᱟᱝ ᱢᱟᱱᱮ ᱦᱚᱭᱛᱚ ᱧᱮᱞᱟᱵᱮᱱ ᱩᱱᱤ ᱦᱚᱲ ᱥᱟᱝ ᱨᱚᱲ ᱦᱩᱭᱩᱜ ᱠᱟᱱᱟ ᱟᱨ ᱩᱱᱤ ᱧᱮᱞ ᱵᱮᱱ ᱤᱭᱟᱹ ᱛᱟᱭᱟ ᱠᱚᱞ ᱚᱱᱠᱟ ᱦᱩᱭᱩᱜ ᱠᱟᱱᱟ
ᱦᱳᱭ ᱦᱳᱭ ᱦᱳᱭ ᱜᱚᱝᱠᱮ ᱱᱚᱜᱼ ᱱᱚᱝᱠᱟ ᱱᱚᱣᱟ ᱨᱮᱭᱟᱜ ᱫᱚ ᱱᱚᱜᱼ ᱱᱚᱣᱟ ᱜᱮ ᱢᱤᱫᱴᱮᱱ ᱥᱚᱢᱚᱥᱥᱟ ᱢᱮᱱᱟᱜᱼᱟ ᱪᱮᱫ ᱠᱚ ᱢᱮᱱᱟ ᱮ ᱵᱟᱱᱟ ᱦᱚᱲᱟᱜ ᱪᱮᱫ ᱠᱚ ᱢᱮᱱᱟ ᱱᱮᱴᱚᱣᱟᱨᱠ ᱢᱚᱡᱽ ᱦᱩᱭ ᱡᱟᱹᱨᱩᱲ ᱠᱟᱱᱟ ᱟᱨ ᱵᱟᱠᱷᱟᱡ ᱫᱚ ᱢᱤᱫ ᱦᱚᱲᱟᱜ ᱱᱮᱴᱣᱟᱨᱠ ᱢᱚᱡᱽ ᱵᱟᱝ ᱛᱟᱦᱮᱱ ᱠᱷᱟᱡ ᱢᱤᱫ ᱦᱚᱲᱟᱜ ᱚᱱᱟ ᱠᱚᱞᱤᱝ ᱨᱮᱭᱟᱜ ᱴᱟᱥᱠ ᱚᱱᱟ ᱵᱮᱠᱟᱨᱚᱜ ᱛᱟᱭᱟ ᱩᱱᱤ ᱚᱱᱟ ᱨᱮᱭᱟᱜ ᱠᱟᱹᱣᱰᱤ ᱦᱚᱸ ᱵᱟᱭ ᱧᱟᱢᱟ ᱩᱱᱤ ᱚᱱᱟ ᱠᱚᱞᱤᱝ ᱴᱟᱥᱠ ᱟᱹᱣᱲᱤ ᱜᱮ ᱪᱟᱞᱟᱜ ᱛᱟᱭᱟ ᱥᱮ ᱪᱮᱫ ᱜᱚᱝᱠᱮ ᱟᱫᱚ ᱪᱮᱫ ᱠᱚ ᱢᱮᱱᱟ ᱡᱟᱦᱟᱸᱭ ᱠᱚ ᱡᱟᱦᱟᱸᱭ ᱠᱚ ᱱᱚᱣᱟ ᱮᱯ ᱨᱮᱠᱚ ᱠᱟᱹᱢᱤ ᱠᱟᱱᱟ ᱱᱚᱣᱟ ᱠᱚᱞᱤᱝ ᱴᱟᱥᱠ ᱯᱷᱳᱱ ᱯᱷᱨᱮᱱᱰ ᱨᱮ ᱟᱫᱚ ᱱᱚᱣᱟ ᱨᱮᱫᱚ ᱪᱮᱫ ᱠᱚ ᱢᱮᱱᱟ ᱪᱮᱫ ᱠᱚ ᱢᱮᱱᱟ ᱡᱟᱦᱟᱸ ᱡᱟᱦᱟ ᱠᱚᱜᱮ ᱚᱱᱟ ᱮ ᱜᱟᱭ ᱦᱳᱭ
ᱡᱚᱛᱚ ᱠᱷᱚᱱᱟᱜ ᱜᱮ ᱢᱤᱫᱴᱟᱝ ᱵᱷᱟᱹᱜᱮ ᱧᱟᱢ ᱠᱟᱱᱟ ᱢᱤᱫᱴᱟᱝ ᱟᱹᱞᱤᱧᱟᱜ ᱱᱚᱰᱮ ᱠᱷᱚᱱᱟᱜ ᱜᱮ ᱢᱤᱫᱴᱟᱝ ᱤᱭᱟᱹ ᱞᱤᱧ ᱧᱟᱢ ᱠᱟᱜᱼᱟ ᱪᱮᱫ ᱠᱚ ᱢᱮᱛᱟᱜᱼᱟ ᱟᱥᱟᱛᱟᱢ ᱞᱤᱧ ᱧᱟᱢ ᱠᱮᱜᱼᱟ ᱟᱫᱚ ᱜᱚᱢᱠᱮ ᱱᱚᱣᱟ ᱥᱟᱛᱟᱢ ᱛᱮᱜᱮ ᱞᱟᱝ ᱨᱚᱯᱚᱲ ᱞᱮᱜᱮ ᱦᱮᱸ ᱥᱮ ᱤᱧ
ᱚ ᱦᱚᱸ ᱦᱳᱭ ᱦᱳᱭ ᱦᱳᱭ ᱢᱟ ᱮᱦᱚᱵ ᱵᱮᱱ
ᱡᱷᱟ ᱜᱚᱢᱠᱮ ᱦᱮᱸ ᱥᱟᱛᱟᱢ ᱫᱚ ᱱᱚᱣᱟ ᱠᱟᱱᱟ ᱡᱮ ᱱᱚᱜᱼᱚᱭ ᱡᱮ ᱟᱵᱚ ᱱᱚᱜᱼᱚᱭ ᱱᱚᱜᱼ ᱱᱟ ᱢᱤᱫᱴᱟᱝ ᱯᱞᱟᱴᱯᱷᱨᱚᱢ ᱨᱮ ᱦᱮᱡ ᱠᱟᱛᱮᱜ ᱟᱵᱚ ᱟᱹᱰᱤ ᱠᱤᱪᱷᱩ ᱱᱤᱛᱚᱜ ᱵᱚᱱ ᱨᱚᱲᱼ ᱨᱚᱯᱚᱲ ᱫᱟᱲᱮᱭᱟᱜ ᱠᱟᱱᱟ ᱦᱮᱸ ᱥᱮ ᱡᱟᱦᱟᱸ ᱞᱮᱠᱟ ᱫᱚ ᱟᱵᱚ ᱡᱩᱫᱤ ᱵᱚᱱ ᱧᱮᱞᱟ ᱢᱟᱱᱮ ᱱᱚᱜᱼᱚᱭ ᱡᱮ ᱵᱩᱜᱤ ᱵᱟᱹᱲᱤᱡ ᱥᱟᱶᱛᱮ ᱱᱚᱜᱼᱚᱭ ᱡᱮ ᱮᱴᱟᱜ ᱡᱟᱭᱜᱟ ᱠᱚᱨᱮᱱᱟᱜ ᱮᱴᱟᱜ ᱴᱚᱴᱷᱟ ᱠᱚᱨᱮᱱᱟᱜ ᱠᱟᱛᱷᱟ ᱠᱚᱵᱚᱱ ᱵᱩᱡᱷᱟᱹᱣ ᱫᱟᱲᱮᱭᱟᱜ ᱠᱟᱱᱟ ᱚᱸᱰᱮᱱᱟᱜ ᱟ ᱦᱚᱭ ᱦᱤᱸᱥᱤᱫ ᱠᱷᱚᱡ ᱚᱠᱟᱨᱮ ᱠᱟᱥ ᱚᱱᱛᱮ ᱱᱟᱜ ᱠᱟᱹᱢᱤ ᱠᱟᱹᱥᱱᱤ ᱚᱠᱟ ᱞᱮᱠᱟ ᱢᱟᱲᱟᱝ ᱥᱮᱫ ᱞᱟᱦᱟ ᱟᱠᱟᱱᱟ ᱦᱮᱸ ᱥᱮ ᱛᱟᱦᱚᱞᱮ ᱟᱵᱤᱱ ᱪᱮᱫ ᱞᱮᱠᱟ ᱪᱮᱫ ᱞᱮᱠᱟ ᱵᱤᱱ ᱵᱩᱡᱷᱟᱹᱣ ᱮᱫᱟ ᱱᱚᱜᱼ ᱚᱠᱟ ᱵᱤᱱ ᱵᱩᱡᱷᱟᱹᱣ ᱫᱟ ᱱᱚᱜ ᱱᱟ ᱯᱞᱟᱴᱯᱷᱚᱨᱚᱢ ᱨᱮ ᱠᱟᱹᱢᱤ ᱠᱟᱛᱮᱜ ᱢᱟᱱᱮ ᱚᱠᱟ ᱞᱮᱠᱟ ᱵᱤᱱ ᱵᱩᱡᱷᱟᱹᱣᱟ ᱠᱟᱹᱴᱤᱡ
ᱦᱳᱭ ᱦᱳᱭ ᱜᱚᱢᱠᱮ ᱟᱹᱰᱤ ᱟᱹᱰᱤ ᱱᱟᱯᱟᱭ ᱠᱟᱛᱷᱟ ᱵᱤᱱ ᱠᱩᱞᱤ ᱟᱠᱟᱫ ᱞᱤᱧᱟᱹ ᱟᱹᱰᱤ ᱱᱟᱯᱟᱭ ᱟ. ᱵᱤᱱᱟᱜ ᱠᱩᱠᱞᱤ᱾ ᱪᱮᱫ ᱠᱚ ᱢᱮᱱᱟ ᱟ. ᱵᱩ ᱛᱮ ᱟ. ᱵᱩ ᱥᱟᱶᱛᱟ ᱠᱚ ᱵᱷᱮᱜᱟᱨ ᱵᱷᱮᱜᱟᱨᱼᱼᱼ ᱡᱟᱭᱜᱟ ᱨᱮ ᱵᱷᱮᱜᱟᱨ ᱵᱷᱮᱜᱟᱨ ᱡᱟᱭᱟᱨ ᱨᱮ ᱟᱭᱢᱟ ᱜᱮ ᱥᱟᱶᱛᱟ ᱟᱹᱰᱤ ᱯᱟᱥᱱᱟᱣ ᱛᱮ ᱢᱮᱱᱟᱜ ᱵᱚᱱᱟ ᱥᱮ ᱪᱮᱫ ᱜᱚᱝᱠᱮ? ᱟᱫᱚ ᱪᱮᱫ ᱠᱚ ᱢᱮ ᱟᱫᱚ ᱱᱚᱣᱟ ᱯᱮᱞᱮᱴᱯᱷᱚᱨᱚᱢ ᱦᱚᱛᱮ ᱛᱮ ᱟ. ᱵᱚ ᱫᱚᱵᱚᱱᱼᱼᱼ ᱪᱮᱫ ᱠᱚ ᱢᱮᱱᱟ ᱵᱚᱱ ᱜᱚᱞᱯᱷᱚ ᱫᱟᱲᱮᱭᱟᱜ ᱠᱟᱱᱟ ᱵᱚᱱ ᱟᱵᱚ ᱵᱚᱱ᱾ ᱚᱱᱛᱮᱱᱟᱜ ᱟᱹᱨᱤᱪᱟᱹ ᱵᱚᱞᱮ ᱚᱱᱛᱮᱱᱟᱜ ᱪᱮᱫ ᱠᱚ ᱢᱮᱱᱟ ᱪᱟᱥᱵᱟᱥᱼᱼᱼ ᱚᱱᱛᱮᱱᱟᱜ ᱪᱮᱫ ᱠᱚ ᱢᱮᱱᱟ ᱨᱚᱲ ᱞᱟᱠᱪᱟᱨᱼᱼᱼ ᱟᱵᱚ ᱵᱚᱱ ᱵᱩᱡᱷᱟᱹᱣ ᱫᱟᱲᱮᱭᱟᱜ ᱠᱟᱱᱟ ᱦᱮᱸ ᱥᱟᱶᱛᱟ ᱢᱟᱵᱚᱱ ᱥᱟᱶᱛᱟ ᱠᱟᱱ ᱜᱮ ᱡᱚᱛᱚ ᱦᱚᱲ ᱟᱫᱚ ᱵᱷᱮᱜᱟᱨ ᱵᱷᱮᱜᱟᱨᱼᱼᱼ
ᱟᱫᱚ ᱚᱱᱟ ᱤᱭᱟᱹ ᱠᱚ ᱨᱚᱲ ᱠᱚ ᱵᱟᱝ ᱟᱸᱡᱚᱢᱚᱜ ᱠᱟᱱ ᱛᱟ. ᱵᱤᱱᱟ ᱛᱚ ᱟᱫᱚᱼᱼᱼ ᱡᱟᱦᱟᱱᱟᱜ ᱠᱚᱭ ᱥᱚᱢᱚᱥᱥᱟᱭᱮᱫ ᱟᱭ ᱯᱟᱪᱷᱮᱫ
ᱵᱟᱝ ᱟᱸᱡᱚᱢᱚᱜ ᱠᱟᱱ ᱛᱟᱹᱞᱤᱧᱟ ᱨᱚᱲ ᱨᱚᱲ ᱠᱚ ᱵᱟᱝ ᱟᱸᱡᱚᱢᱚᱜ ᱠᱟᱱ ᱛᱟᱹᱞᱤᱧᱟ?
ᱦᱮᱸ ᱡᱚᱠᱷᱚᱱ ᱛᱚᱠᱷᱚᱱ ᱵᱟᱝ ᱟᱸᱡᱚᱢᱚᱜ ᱠᱟᱱᱟ ᱛᱚ ᱟᱫᱚ ᱚᱱᱟᱜᱮ ᱜᱩᱱᱟᱹᱱᱚᱜ ᱠᱟᱱᱟᱞᱤᱧ ᱟᱫᱚ ᱯᱟᱪᱷᱮᱼᱼᱼ ᱡᱟᱦᱟᱱᱟᱜ ᱥᱚᱢᱚᱥᱟ ᱦᱩᱭᱩᱜ ᱠᱟᱱᱟ ᱵᱟᱪᱮ ᱚᱱᱟ ᱯᱷᱳᱱ ᱵᱷᱤᱛᱤᱨ ᱵᱷᱤᱛᱤᱨ ᱛᱮ ᱵᱟᱝ?
ᱚ ᱦᱳᱭ ᱟᱪᱪᱷᱟ ᱱᱤᱛᱚᱜ ᱱᱤᱛᱚᱜ?
ᱜᱚᱝᱠᱮ ᱨᱚᱲ ᱫᱟᱹᱵᱤᱱ?
ᱦᱳᱭ᱾ ᱦᱮᱸ ᱢᱮᱱ ᱫᱟᱹᱞᱤᱧ ᱟᱫᱚ ᱚᱱᱮ ᱚᱱᱠᱟ ᱟᱵᱚ ᱥᱟᱶᱛᱟ ᱠᱚ ᱵᱷᱮᱜᱟᱨ ᱵᱷᱮᱜᱟᱨ ᱡᱟᱭᱜᱟ ᱨᱮ ᱢᱮᱱᱟᱜ ᱵᱚᱱᱟ ᱟᱫᱚᱼᱼᱼ ᱚᱱᱟᱛᱮ ᱛᱷᱚᱲᱟ ᱜᱟᱱ ᱟᱵᱚᱣᱟᱜᱼᱼᱼ ᱨᱚᱲ ᱨᱮᱭᱟᱜ ᱟᱲᱟᱝ ᱠᱚ ᱛᱷᱚᱲᱟ ᱜᱟᱱ ᱥᱟᱵᱟᱫ ᱠᱚ ᱛᱷᱚᱲᱟ ᱜᱟᱱ ᱵᱷᱮᱜᱟᱨ ᱢᱟᱪᱷᱟᱜ ᱠᱟᱱ ᱛᱟᱵᱚᱱᱟ᱾ ᱵᱩᱡᱷᱟᱹᱣ ᱢᱟᱵᱚᱱ ᱵᱩᱡᱷᱟᱹᱣᱮᱫ ᱜᱮ ᱟᱫᱚ ᱛᱷᱚᱲ ᱛᱷᱚᱲᱟ ᱜᱟᱱ ᱟᱵᱚᱼᱼᱼ ᱚᱠᱟ ᱞᱮᱠᱟᱱ ᱡᱟᱭᱜᱟ ᱨᱮᱵᱚᱱ ᱛᱟᱦᱮᱱ ᱠᱟᱱᱟ ᱚᱱᱟᱛᱮ ᱩᱱᱠᱩ ᱥᱚᱸᱜᱮ ᱚᱱᱠᱟᱱ ᱞᱮᱠᱟᱱ ᱦᱚᱲ ᱥᱚᱸᱜᱮ ᱵᱚᱱ ᱢᱮᱥᱟᱜ ᱠᱟᱱᱛᱮᱼᱼᱼ ᱨᱚᱲ ᱠᱚ ᱛᱷᱚᱲᱟ ᱜᱟᱱ ᱪᱮᱫ ᱠᱚ ᱢᱮᱱᱟ ᱟᱵᱚᱣᱟᱜ ᱛᱷᱚᱲᱟ ᱜᱟᱱ ᱵᱷᱮᱜᱟᱨ ᱢᱟᱪᱷᱟᱜ ᱠᱟᱱ ᱛᱟᱵᱚᱱᱟ ᱥᱮ ᱪᱮᱫ ᱜᱚᱝᱠᱮ?
ᱦᱩᱸ ᱦᱩᱸ ᱦᱩᱸ ᱮᱠᱟᱞ ᱮᱠᱟᱞ ᱥᱟ. ᱨᱤᱼᱼᱼ
ᱦᱳᱭ ᱟᱫᱚ ᱪᱮᱫ ᱠᱚ ᱢᱮᱱᱟ ᱟᱹᱰᱤ ᱱᱟᱯᱟᱭ ᱠᱟᱛᱷᱟ ᱠᱟᱱᱟ ᱱᱚᱣᱟ ᱯᱞᱮᱴᱯᱷᱚᱨᱚᱢᱼᱼᱼ ᱦᱳᱭ ᱵᱟᱝ ᱟᱸᱡᱚᱢᱚᱜ ᱠᱟᱱᱟ?
ᱥᱟᱹᱨᱤ ᱠᱟᱛᱷᱟ ᱱᱚᱜ-ᱚᱭ ᱡᱮ ᱡᱟᱦᱟᱸᱭ ᱱᱚᱣᱟ ᱠᱚᱨᱮᱱᱟᱜ ᱯᱨᱚᱡᱮᱠᱴ ᱠᱚᱠᱚ ᱠᱟᱹᱢᱤ ᱦᱚᱪᱚᱭᱮᱫᱼᱟᱼᱼ ᱛᱚ ᱤᱧ ᱫᱚ ᱩᱱᱠᱩ ᱠᱚᱫᱚ ᱥᱟᱹᱨᱤᱜᱮ ᱤᱧ ᱯᱟᱦᱴᱟ ᱠᱷᱚᱱᱟᱜᱼᱼᱼ ᱥᱮ ᱟᱵᱚ ᱱᱚᱣᱟᱼᱼᱼ ᱯᱞᱮᱟᱴᱯᱷᱚᱨᱚᱢ ᱨᱮ ᱠᱟᱹᱢᱤᱭᱮᱫ ᱵᱚᱱ ᱡᱟᱦᱟᱱᱟᱜ ᱥᱟᱱᱟᱢ ᱠᱟᱹᱢᱤᱭᱟᱼᱼᱼ ᱠᱚ ᱯᱟᱦᱴᱟ ᱠᱷᱚᱱᱟᱜ ᱤᱧᱫᱚ ᱱᱩᱝᱠᱩᱼᱼᱼ ᱡᱟᱦᱟᱸᱭ ᱠᱚ ᱱᱚᱣᱟ ᱠᱚ ᱪᱟᱞᱟᱣᱮᱫᱼᱟ ᱩᱱᱠᱩᱼᱼᱼ ᱥᱟᱨᱦᱟᱣ ᱥᱮ ᱡᱚᱦᱟᱨ ᱪᱟᱞ ᱥᱟᱱᱟᱧ ᱠᱟᱱᱟ ᱪᱮᱫᱟᱜ ᱵᱟᱝᱢᱟᱼᱼᱼ ᱩᱱᱠᱩ ᱠᱷᱟᱹᱛᱤᱨ ᱚᱱᱟ ᱱᱚᱣᱟ ᱠᱟᱹᱢᱤᱦᱚᱨᱟ ᱥᱚᱢᱵᱷᱚᱵ ᱟᱠᱟᱱᱟ ᱟᱨ ᱡᱟᱦᱟᱸ ᱠᱷᱟᱹᱛᱤᱨ ᱛᱮ ᱟᱵᱚᱼᱼᱼ ᱟᱵᱚᱣᱟᱜ ᱚᱱᱠᱟ ᱥᱟᱱᱛᱟᱲ ᱯᱟᱹᱨᱥᱤᱼᱼᱼ ᱟᱨ ᱨᱚᱲ ᱨᱮᱱᱟᱜ ᱢᱤᱫᱴᱟ. ᱝ ᱫᱟᱣ ᱵᱚᱱ ᱧᱟᱢ ᱠᱟᱫᱟ ᱢᱤᱫᱴᱟ. ᱝ ᱯᱞᱮᱴᱯᱷᱨᱚᱢ ᱪᱮᱛᱟᱱ ᱨᱮ ᱦᱮᱸ ᱥᱮ ᱵᱟᱝ ᱜᱚᱝᱠᱮ? ᱟᱫᱚ ᱱᱚᱣᱟ ᱫᱚ ᱥᱟᱹᱨᱤ ᱜᱮ ᱥᱩᱫᱩᱜᱼᱼᱼ ᱥᱩᱫᱩ ᱜᱮ ᱡᱮᱢᱚᱱ ᱨᱚᱯᱚᱲ ᱠᱟᱱᱟ ᱱᱚᱝᱠᱟ ᱫᱚ ᱵᱟᱝ ᱜᱚᱝᱠᱮ ᱦᱮᱸ ᱥᱮ ᱵᱟᱝ ᱚᱱᱟ ᱥᱟᱶᱛᱮ ᱠᱤᱪᱷᱩᱠ ᱠᱟᱹᱣᱰᱤ ᱢᱩᱼᱼᱼ ᱞᱟᱹᱭ ᱦᱚᱸ ᱧᱟᱢᱚᱜ ᱠᱟᱱᱟ ᱟᱨ ᱚᱱᱟ ᱥᱟᱶᱛᱮ ᱨᱚᱯᱚᱲ ᱠᱟᱛᱮ ᱟᱵᱚᱣᱟᱜᱼᱼᱼ ᱟᱵᱚᱣᱟᱜ ᱱᱤᱡᱮᱨᱟᱜ ᱡᱟᱦᱟᱸ ᱨᱚᱲ ᱨᱮᱱᱟᱜ ᱴᱮᱞᱮᱱᱴᱼᱼᱼ ᱚᱱᱟ ᱠᱤᱱᱛᱩ ᱡᱟᱹᱥᱛᱤᱜ ᱠᱟᱱᱟ ᱦᱮᱸ ᱥᱮ ᱵᱟᱝ ᱜᱚᱝᱠᱮ?
ᱦᱳᱭ ᱦᱳᱭ ᱦᱳᱭ ᱟᱫᱚ ᱟᱹᱰᱤ ᱟᱵᱤᱱᱟᱜ ᱟᱴᱠᱟᱨ ᱟᱹᱵᱤᱱᱟᱜᱼᱼᱼ ᱟᱹᱭᱠᱟᱹᱣ ᱟᱹᱰᱤ ᱱᱟᱯᱟᱭ ᱜᱮ ᱛᱟᱵᱤᱱᱟ ᱜᱚᱝᱠᱮ ᱟᱹᱰᱤ ᱱᱟᱯᱟᱭ ᱵᱤᱱ ᱞᱟᱹᱭ ᱠᱮᱜᱼᱟ᱾ ᱟᱵᱮᱱ ᱡᱟᱦᱟᱸ ᱞᱮᱠᱟ ᱵᱤᱱ ᱟᱴᱠᱟᱨ ᱠᱮᱜᱼᱟ ᱟᱫᱚ ᱟᱹᱞᱤᱧ ᱦᱚᱸ ᱱᱚᱣᱟ ᱜᱮᱞᱤᱧ ᱢᱮᱱᱮᱫᱼᱟᱼᱼᱼ ᱡᱮ ᱟᱵᱚ ᱟᱵᱚ ᱥᱟᱶᱛᱟ ᱫᱚ ᱱᱚᱣᱟ ᱴᱮᱠᱱᱤᱠᱟ. ᱞ ᱯᱷᱤᱞᱰ ᱨᱮ ᱥᱮ ᱱᱚᱣᱟᱼᱼᱼ ᱮᱭᱟᱭ ᱵᱟᱞᱟ? ᱡᱟᱢᱟᱱᱟ ᱨᱮᱫᱚ ᱟᱹᱰᱤ ᱛᱟᱭᱚᱢ ᱢᱟᱪᱷᱟ ᱨᱮᱜᱮ ᱢᱮᱱᱟᱜ ᱵᱚ ᱟ ᱥᱟᱶᱛᱟ ᱠᱚᱫᱚ ᱟᱫᱚ ᱡᱮᱠᱟ ᱱᱚᱣᱟ ᱯᱞᱟᱴᱯᱷᱚᱨᱚᱢ ᱡᱟᱦᱟᱸ ᱜᱮᱠᱚ ᱞᱚᱪ ᱠᱟᱫᱟ ᱩᱱᱠᱩᱣᱟᱜ ᱟᱭᱢᱟ ᱟᱭᱢᱟ ᱥᱟᱨᱦᱟᱣ᱾ ᱱᱚᱣᱟ ᱯᱞᱟᱴᱯᱷᱚᱨᱚᱢ ᱦᱚᱛᱮᱡᱛᱮ ᱟᱵᱚᱣᱟᱜ ᱚᱠᱟ ᱵᱷᱟᱥᱟ ᱠᱟᱱ ᱛᱟᱵᱚᱱᱟ ᱟᱵᱚᱣᱟᱜ ᱥᱟᱱᱛᱟᱲᱤ ᱵᱷᱟᱥᱟ ᱱᱚᱣᱟ ᱨᱤᱡᱤᱱᱟᱞ ᱞᱮᱝᱜᱩᱭᱮᱡ ᱱᱚᱣᱟ ᱵᱚᱞᱮ ᱪᱮᱫ ᱠᱚ ᱞᱟᱦᱟ ᱥᱮᱫ ᱨᱟᱠᱟᱵᱚᱜ ᱠᱟᱱ ᱛᱟᱵᱚᱱᱟ᱾ ᱱᱩᱠᱩ ᱟᱹᱰᱤ ᱢᱚᱸᱡᱽ ᱢᱤᱫᱴᱮᱱ ᱚᱯᱥᱚᱨ ᱟᱨ ᱟᱹᱛ ᱠᱚ ᱧᱟᱢ ᱠᱟᱫ ᱮᱢ ᱠᱟᱫ ᱵᱚᱱᱟ᱾ ᱟᱨ ᱮᱠ ᱛᱚ ᱟᱵᱚ ᱦᱚᱸᱵᱚᱱ ᱜᱟᱯᱟᱞ ᱢᱟᱨᱟᱨᱟᱣ ᱫᱟᱲᱮᱭᱟᱜ ᱠᱟᱱᱟ ᱵᱷᱮᱜᱟᱨ ᱵᱷᱮᱜᱟᱨ ᱨᱮᱱ ᱦᱚᱲ ᱥᱚᱝᱜᱮ ᱩᱱᱠᱩᱣᱟᱜ ᱩᱱᱠᱩᱣᱟᱜ ᱚᱱᱛᱮ ᱥᱮᱱᱟᱜ ᱠᱟᱹᱢᱤ ᱠᱟᱹᱥᱱᱤ ᱪᱮᱫ ᱞᱮᱠᱟ ᱛᱟᱠᱚᱣᱟ ᱩᱱᱠᱩᱣᱟᱜ ᱞᱟᱭᱼᱞᱟᱠᱪᱟᱨ ᱩᱱᱠᱩᱣᱟᱜ ᱨᱚᱲ ᱞᱟᱸᱫᱟ᱾ ᱪᱮᱫ ᱞᱮᱠᱟ ᱪᱮᱫᱠᱟ ᱵᱚᱱ ᱛᱟᱦᱮᱱᱚᱜ ᱠᱟᱱᱟ? ᱡᱚᱛᱚ ᱦᱚᱲ ᱜᱮ ᱡᱚᱛᱚ ᱞᱮᱠᱟᱱᱟᱜ ᱩᱥᱟᱹᱨ ᱟᱨ ᱟᱹᱛ ᱵᱚᱱ ᱧᱟᱢᱮᱫ ᱠᱟᱱᱟ ᱱᱚᱛᱮ᱾ ᱥᱟᱹᱨᱤᱱᱟᱜ ᱟᱵᱮᱱ ᱵᱮᱱ ᱢᱮᱱᱮᱫ ᱞᱮᱠᱟ ᱟᱹᱰᱤ ᱥᱟᱨᱦᱟᱣ ᱪᱟᱞ ᱧᱟᱢ ᱞᱮᱠ ᱦᱚᱲ ᱠᱟᱱ ᱜᱮᱭᱟ ᱠᱚ ᱡᱟᱦᱟᱸᱭ ᱜᱮ ᱱᱚᱣᱟ ᱯᱞᱟᱴᱯᱷᱚᱨᱚᱢ ᱠᱚ ᱞᱚᱱᱪ ᱠᱟᱫ ᱥᱮ ᱡᱟᱦᱟᱸᱭ ᱱᱚᱣᱟ ᱯᱞᱟᱴᱯᱷᱚᱨᱚᱢ ᱨᱮᱠᱩ ᱮ ᱠᱟᱹᱢᱤ ᱞᱟᱹᱜᱤᱫ ᱚᱯᱥᱚᱨ ᱠᱚ ᱮᱢ ᱠᱟᱫ ᱵᱚᱱ ᱩᱱᱠᱩ ᱫᱚ ᱟᱹᱰᱤ ᱟᱹᱰᱤ ᱡᱚᱦᱟᱨ ᱜᱮ ᱮᱢ ᱪᱟᱞ ᱞᱟᱹᱠᱛᱤ ᱠᱟᱱᱟ ᱪᱮᱫᱟᱜ ᱮᱱᱛᱮᱫ ᱟᱵᱚ ᱡᱚᱛᱚ ᱦᱚᱲ ᱵᱚᱱ ᱢᱤᱫᱴᱷᱮᱡᱚᱜ ᱠᱟᱱᱟ ᱱᱚᱣᱟ ᱦᱚᱛᱮ ᱛᱮ ᱜᱟᱯᱟᱞ ᱢᱟᱨᱟᱜ ᱠᱟᱱᱟ ᱵᱚᱱ ᱥᱮ ᱪᱮᱫ ᱜᱚᱢᱠᱮ?
ᱦᱩᱸ ᱦᱩᱸ ᱟᱫᱚ ᱱᱮᱦᱟᱛᱤ ᱜᱮ ᱱᱚᱣᱟ ᱡᱟᱦᱟᱸ ᱠᱟᱛᱷᱟ ᱠᱚᱧ ᱞᱟᱹᱭ ᱠᱮᱫ-ᱟ ᱥᱟᱹᱨᱤ ᱠᱟᱛᱷᱟ ᱱᱚᱣᱟ ᱫᱚ ᱮᱠᱟᱞ ᱜᱮ ᱥᱟᱹᱨᱤ ᱠᱟᱛᱷᱟ ᱠᱟᱱᱟ ᱟᱫᱚ ᱮᱱᱛᱮᱜ ᱮ ᱱᱟᱦᱟᱜ ᱡᱩᱜᱽ ᱨᱮ ᱡᱩᱫᱤ ᱵᱤᱱ ᱧᱮᱞᱟ᱾ ᱢᱟᱱᱮ ᱱᱚᱜ-ᱚᱭ ᱡᱮ ᱟᱵᱚᱣᱟᱜ ᱦᱚᱸᱜ-ᱚᱭ ᱟᱵᱚ ᱵᱚᱱ ᱨᱚᱲᱮᱫ-ᱟ ᱥᱮ ᱱᱚᱜ-ᱚ ᱱᱟ ᱠᱚ ᱨᱚᱲ ᱥᱟᱶᱛᱮ ᱠᱤᱱᱛᱩ ᱟᱹᱰᱤ ᱜᱮ ᱟ ᱱᱚᱜ-ᱚᱭ ᱡᱮ ᱮᱴᱟᱜ ᱠᱚᱣᱟᱜ ᱮᱴᱟᱜ ᱜᱟᱛᱟᱠᱱᱟᱜ ᱡᱚᱫᱤ ᱯᱟᱹᱨᱥᱤ ᱵᱤᱱ ᱧᱮᱞᱟ ᱠᱤᱱᱛᱩ ᱟᱵᱚ ᱧᱮᱞ ᱵᱮᱱ ᱜᱩᱜᱩᱞ ᱨᱮ ᱛᱟᱢ ᱮᱴᱟᱜ ᱠᱤᱪᱷᱩ ᱠᱚᱨᱮ ᱥᱟᱱᱟᱢᱟᱜ ᱠᱚᱜᱮ ᱠᱤᱱᱛᱩ ᱟᱵᱚ ᱡᱟᱦᱟᱱᱟᱜ ᱜᱮᱠᱚ ᱥᱟᱨᱪ ᱵᱮᱮᱱ ᱚᱱᱟ ᱠᱤᱱᱛᱩ ᱟᱠᱚᱣᱟᱜ ᱢᱟᱫᱽᱫᱷᱚᱢ ᱛᱮᱫᱚ ᱟᱹᱰᱤ ᱩᱥᱟᱹᱨᱟ ᱵᱚᱱ ᱧᱟᱢ ᱜᱚᱜ ᱠᱟᱜ ᱠᱟᱱᱟ᱾
ᱦᱳᱭ
ᱟᱵᱚ ᱱᱚᱣᱟ ᱡᱤᱱᱤᱥᱴᱟ ᱟᱯᱞᱳᱰ ᱠᱚᱨᱟᱣ ᱵᱟᱹᱱᱩᱜ ᱠᱟᱫ ᱛᱟᱵᱚᱱᱟ ᱦᱮᱸ ᱥᱮ ᱵᱟᱝ? ᱟᱫᱚ ᱱᱚᱜ ᱚᱱᱟ ᱠᱚᱫᱚ ᱡᱷᱚᱛᱚ ᱮᱭᱟᱭ ᱠᱚ ᱮᱢ ᱠᱟᱭᱟ ᱚᱱᱟ ᱜᱮᱛᱚ ᱩᱱᱤ ᱮᱢᱟᱢᱟᱭᱟ᱾ ᱥᱮ ᱟᱨ ᱡᱩᱫᱤ ᱩᱱᱤ ᱴᱷᱮᱱ ᱜᱮ ᱚᱱᱠᱟᱱᱟᱜ ᱛᱚᱛᱛᱷᱚ ᱵᱟᱹᱱᱩᱜ-ᱟ ᱥᱮ ᱛᱟᱦᱚᱞᱮ ᱪᱤᱠᱟᱛᱮ ᱞᱟᱹᱭᱟᱢᱟᱭ ᱦᱮᱸ ᱵᱟᱝ ᱜᱚᱢᱠᱮ᱾
ᱦᱳᱭ
ᱟᱫᱚ ᱤᱱᱟ ᱠᱷᱟᱹᱛᱤᱨ ᱱᱟᱦᱟᱜ ᱫᱚ ᱮ ᱱᱚᱣᱟ ᱠᱚ ᱦᱩᱭᱩᱜ ᱠᱟᱱᱟ ᱟᱨᱚ ᱮᱴᱟᱜ ᱡᱤᱱᱤᱥ ᱢᱟ ᱦᱮᱸ ᱛᱚ ᱮᱱᱛ ᱛᱟᱣ ᱨᱮᱦᱚᱸ ᱦᱮᱸᱥᱮ
ᱦᱳᱭ ᱦᱳᱭ ᱟᱫᱚ ᱟᱹᱰᱤ ᱱᱟᱯᱟᱭ ᱠᱟᱛᱷᱟ ᱠᱟᱱᱟ ᱱᱚᱝᱠᱟ ᱜᱮ ᱡᱮᱢᱚᱱ ᱟᱵᱚᱣᱟᱜ ᱡᱮ ᱡᱤᱱᱤᱥ ᱮ ᱟᱭ ᱛᱤᱱᱟᱹᱜ ᱢᱚᱡᱽ ᱞᱟᱦᱟᱜ ᱠᱟᱱᱟ ᱱᱚᱛᱮ᱾ ᱡᱚᱛᱚ ᱢᱟᱫᱽᱫᱷᱚᱢ ᱛᱮ ᱞᱟᱦᱟᱜ ᱠᱟᱱᱟ, ᱟᱫᱚ ᱱᱤᱛᱚᱜ ᱟᱵᱚ ᱥᱟᱱᱛᱟᱲᱤ ᱢᱟᱫᱽᱫᱷᱚᱢ ᱛᱮ ᱞᱟᱦᱟᱜ ᱞᱟᱹᱜᱤᱫ ᱟᱹᱰᱤ ᱠᱟᱹᱡᱤᱡ ᱡᱟᱹᱥᱛᱤ ᱠᱚ ᱪᱮᱥᱴᱟ ᱠᱟᱫᱟ ᱡᱟᱦᱟᱸᱭ ᱜᱮ ᱟᱫᱚ ᱟᱹᱰᱤ ᱟᱹᱰᱤ ᱟᱭᱢᱟ ᱥᱟᱨᱦᱟᱣ ᱩᱱᱠᱩ ᱟᱨ ᱡᱮᱢᱚᱱ ᱟᱵᱩ ᱦᱚᱸ ᱡᱟᱦᱟᱸᱴᱟᱜ ᱟᱵᱩ ᱥᱟᱱᱛᱟᱲᱤ ᱵᱷᱟᱥᱟᱛᱮ ᱡᱟᱦᱟᱸᱴᱟᱜ ᱵᱚᱱ ᱥᱟᱨ ᱪᱮᱫᱵᱚᱱ ᱥᱮᱵᱚᱱ ᱥᱮᱸᱫᱽᱨᱟᱭᱟ ᱪᱮᱫ ᱠᱚ ᱢᱮᱱᱟ ᱡᱟᱦᱟᱸᱴᱟᱜ ᱡᱤᱱᱤᱥ ᱵᱚᱱ ᱚᱞᱟ ᱥᱮᱵᱚᱱ ᱨᱚᱲᱟ ᱟᱨ ᱚᱱᱟᱛᱮ ᱡᱟᱚᱵᱵ ᱧᱟᱢᱚᱜᱼᱟ ᱥᱮ ᱚᱱᱟᱛᱮ ᱡᱟᱦᱟᱸᱴᱟᱜ ᱡᱤᱱᱤᱥ ᱚᱞ ᱠᱟᱛᱮᱜ ᱨᱩᱣᱟᱹᱲᱚᱜ ᱛᱚᱵᱮ ᱱᱚᱣᱟ ᱢᱟ᱾ ᱟᱹᱰᱤ ᱜᱚᱨᱚᱵᱽ ᱨᱮᱭᱟᱜ ᱠᱟᱛᱷᱟ ᱠᱟᱱᱟ, ᱟᱵᱚᱣᱟᱜ ᱵᱷᱟᱥᱟ ᱞᱟᱹᱜᱤᱫ ᱡᱟᱦᱟᱸᱭ ᱵᱚᱱ ᱟᱵᱚ ᱠᱚᱜᱮ ᱵᱚᱱ ᱠᱟᱹᱢᱤᱭᱮᱫᱟ᱾ ᱟᱵᱚ ᱠᱚᱜᱮ ᱟᱥᱚᱞ ᱦᱚᱲ ᱠᱟᱱᱟ ᱵᱚᱱ ᱟᱫᱚ᱾ ᱟᱨᱦᱚᱸ ᱵᱚᱱ ᱟᱥᱚᱜᱼᱟ ᱡᱮᱢᱚᱱ ᱟᱵᱚᱣᱟᱜ ᱵᱷᱟᱥᱟ ᱞᱟᱦᱟ ᱤᱫᱤ ᱞᱟᱹᱜᱤᱫ ᱵᱚᱞᱮ᱾ ᱟᱨᱦᱚᱸ ᱥᱟᱶᱛᱟ ᱠᱚ ᱡᱮᱢᱚᱱ ᱠᱚ ᱦᱤᱡᱩᱜᱼᱟ ᱟᱨ ᱩᱱᱠᱩ ᱦᱚᱸ ᱟᱠᱚᱣᱟᱜ ᱠᱟᱛᱷᱟ ᱠᱚ ᱫᱚᱦᱚᱭ᱾ ᱟᱨ ᱪᱮᱫ ᱠᱚ ᱢᱮᱱᱟ ᱡᱮᱢᱚᱱ ᱟᱵᱚᱣᱟᱜ ᱦᱚᱸ ᱡᱮᱢᱚᱱ᱾ ᱢᱤᱫᱴᱮᱡ ᱮ ᱟᱭ ᱵᱷᱟᱥᱟ ᱨᱮ ᱢᱤᱞᱟᱹᱣ ᱠᱟᱛᱮᱜ᱾ ᱟᱵᱚ ᱚᱱᱟ ᱛᱮᱨ ᱢᱚᱡ ᱛᱮ ᱠᱟᱹᱢᱤ ᱫᱟᱲᱮᱭᱟᱜᱼᱟ ᱥᱮᱵᱚᱱ ᱢᱚᱸᱡᱽ ᱛᱮᱵᱚᱱ ᱵᱩᱡᱷᱟᱹᱣ ᱫᱟᱲᱮᱭᱟᱜᱼᱟ ᱥᱮ ᱪᱮᱫ ᱜᱚᱝᱠᱮ?
ᱟᱞ ᱟᱸ ᱧᱤᱫᱟᱹ᱾ ᱱᱚᱣᱟ ᱰᱤᱡᱤᱴᱮᱞ ᱨᱮᱱᱟᱜ ᱦᱚᱸ ᱟᱹᱰᱤᱴᱟ ᱞᱟᱹᱠᱛᱤ ᱢᱮᱱᱟᱜ ᱟᱠᱟᱫᱟ᱾ ᱟᱫᱚ ᱮᱱᱛᱮ ᱱᱟᱜ ᱫᱤ ᱦᱩᱜ ᱠᱚ ᱞᱟᱹᱭᱟ ᱡᱮ ᱤᱧ ᱫᱚ ᱵᱟᱝ᱾ ᱱᱚᱣᱟ ᱫᱚ ᱵᱟᱝ ᱫᱚᱨᱠᱟᱨᱟ ᱱᱚᱣᱟ ᱫᱚ ᱟᱞᱮ ᱥᱮᱫᱟᱭ ᱨᱮ ᱵᱟᱝ ᱛᱟᱦᱮᱸ ᱞᱮᱱᱟ ᱚᱱᱠᱟ ᱧᱮᱞ᱾ ᱟᱹᱰᱤ ᱠᱤᱪᱷᱩ ᱡᱤᱱᱤᱥ ᱠᱚ ᱞᱟᱹᱭᱟ ᱡᱟᱦᱱᱟᱜ ᱜᱮᱢ ᱞᱟᱹᱭᱼᱟ ᱠᱚᱣᱟ ᱵᱮᱱ᱾ ᱟᱨ ᱱᱚᱛᱮ ᱠᱚ ᱞᱟᱹᱭ ᱟ ᱵᱟᱝ ᱥᱮᱫᱟᱭ ᱨᱮ ᱱᱚᱣᱟ ᱠᱚᱫᱚ ᱵᱟᱝ ᱛᱟᱦᱮᱸ ᱞᱮᱱᱟ᱾ ᱦᱩᱸ ᱟᱨ ᱢᱮᱱᱠᱷᱟᱱ ᱴᱷᱤᱠ ᱚᱱᱟᱜᱮ ᱵᱮᱵᱚᱦᱟᱨ ᱮᱟᱭ ᱥᱮ᱾ ᱚᱱᱠᱟ ᱢᱮᱱᱟᱜ ᱠᱚᱣᱟ ᱛᱚ᱾ ᱧᱮᱞᱚᱜ ᱠᱟᱱᱟ ᱦᱳᱭ ᱱᱟᱦᱟᱜ ᱫᱤᱱ ᱨᱮ ᱧᱮᱞᱚᱜ ᱠᱟᱱᱟ᱾ ᱢᱟᱱᱮ ᱱᱚᱜ ᱚᱭ ᱧᱮᱞ ᱵᱮᱱ ᱚᱸ᱾ ᱱᱮᱛᱟᱨ ᱧᱮᱞᱚᱜ ᱠᱟᱱᱟ᱾ ᱡᱮᱸᱛᱚ ᱟᱵᱚ ᱡᱤᱛᱚᱜ ᱮᱟᱭ ᱨᱮ ᱡᱟᱦᱟᱸ ᱛᱤᱱᱟᱹᱜ ᱟᱵᱚ ᱥᱟᱱᱛᱟᱲ ᱯᱟᱹᱨᱥᱤ ᱵᱚᱱ᱾ ᱥᱮᱞᱮᱫ ᱦᱚᱪᱚ ᱫᱟᱲᱮᱭᱟᱜᱼᱟ ᱩᱱᱟᱹᱜ ᱠᱤᱱᱛᱩ ᱱᱟᱯᱟᱭᱚᱜᱼᱟ ᱦᱮᱸ ᱜᱚᱝᱠᱮ᱾
ᱦᱳᱭ ᱟᱫᱚ ᱱᱤᱛᱚᱜ ᱪᱮᱫ ᱞᱮᱠᱟᱛᱮ᱾ ᱱᱚᱣᱟ ᱫᱤᱱ ᱠᱚ ᱵᱚᱪᱷᱚᱨ ᱠᱚ ᱡᱩᱜ ᱠᱚ ᱵᱚᱫᱚᱞᱚᱜ ᱠᱟᱱᱟ ᱜᱚᱝᱠᱮ᱾ ᱚᱱᱠᱟ ᱚᱱᱠᱟ ᱛᱮ ᱦᱚᱲ ᱵᱚᱱ ᱥᱮᱬᱟᱜ ᱠᱟᱱᱟ ᱥᱮ᱾ ᱡᱚᱛᱚ ᱥᱟᱶᱛᱟ ᱨᱮᱱ ᱦᱚᱲ ᱠᱚ ᱥᱮᱬᱟᱜ ᱠᱟᱱᱟ ᱚᱱᱠᱟ ᱞᱮᱠᱟᱛᱮ᱾ ᱞᱟᱦᱟ ᱛᱮᱫᱚ ᱮᱱ ᱟᱵᱚᱨᱮᱱ ᱦᱟᱯᱲᱟᱢ ᱠᱚ᱾ ᱵᱤᱹᱫᱟᱞ ᱨᱮᱫᱚ ᱱᱚᱣᱟ ᱠᱚᱫᱚ ᱵᱟᱝ ᱛᱟᱦᱮᱸ ᱠᱟᱱᱟ ᱟᱫᱚ, ᱩᱱᱠᱩ ᱫᱚ ᱱᱚᱣᱟ ᱠᱚᱫᱚ ᱵᱟᱠᱚ ᱥᱮᱬᱟ ᱠᱟᱱᱟ ᱟᱫᱚ᱾ ᱱᱤᱛᱚᱜ ᱟᱹᱛ ᱟᱨ ᱚᱵᱥᱚᱨ ᱟᱵᱩ ᱴᱷᱮᱱ ᱢᱮᱱᱟᱜᱼᱟ᱾ ᱟᱵ ᱟᱵᱩ ᱵᱩᱱ ᱪᱮᱫ ᱫᱟᱲᱮᱭᱟᱜᱼᱟ ᱱᱚᱣᱟ ᱠᱚ ᱟᱵᱚ ᱵᱚᱱ ᱥᱮᱬᱟᱜ ᱠᱟᱱᱟ ᱡᱮᱞᱮᱠᱟ᱾ ᱮᱸ ᱪᱮᱫ ᱠᱚ ᱢᱮᱱᱟ ᱱᱚᱣᱟ ᱫᱷᱟᱹᱨᱛᱤ ᱨᱮ ᱦᱚᱲ ᱪᱮᱫ ᱞᱮᱠᱟ ᱠᱚ ᱞᱟᱦᱟ ᱪᱟᱞᱟᱜ ᱠᱟᱱᱟ᱾ ᱥᱟᱶᱛᱮ ᱟᱵᱚ ᱦᱚᱸᱵᱚᱱ ᱛᱟᱲᱟᱢ᱾ ᱟᱵᱚᱨᱮᱱ ᱦᱟᱯᱲᱟᱢ ᱠᱚᱫᱚ ᱟᱹᱰᱤ ᱞᱟᱦᱟ ᱠᱷᱚᱡ ᱜᱮ ᱟᱹᱰᱤ ᱛᱟᱭᱚᱢ ᱠᱚ ᱛᱟᱦᱮᱸ ᱞᱮᱱᱟ ᱟᱫᱚ᱾ ᱱᱤᱛᱚᱜ ᱟᱵᱚ ᱢᱮᱫ ᱢᱟᱨᱥᱟᱞ ᱦᱩᱭ ᱱᱟᱵᱚᱱ ᱥᱮᱬᱟᱭ ᱱᱟᱵᱚᱱ ᱟᱫᱚ, ᱚᱱᱟᱛᱮ ᱟᱵᱚ ᱦᱚᱸᱵᱚᱱ ᱞᱟᱦᱟᱜ-ᱟ᱾ ᱡᱚᱛᱚ ᱡᱤᱱᱤᱥ ᱨᱮ ᱟᱵᱚᱣᱟᱜ ᱪᱮᱫ ᱠᱚ ᱢᱮᱱᱟ ᱥᱮᱞᱮᱫᱚᱜᱼᱟ ᱵᱚᱱ ᱡᱚᱛᱚ ᱟᱹᱛ ᱟᱨ ᱚᱵᱥᱚᱨ ᱵᱚᱱ ᱧᱟᱢ ᱫᱟ᱾ ᱡᱚᱛᱚ ᱡᱤᱱᱤᱥ ᱪᱤᱠᱟ ᱞᱟᱹᱜᱤᱫ ᱵᱚᱱ ᱠᱩᱨᱩᱢᱩᱴᱩᱭᱟ ᱡᱮᱢᱚᱱ ᱟᱵᱚᱣᱟᱜ ᱥᱟᱱᱛᱟᱞᱤ ᱯᱟᱹᱨᱥᱤ ᱪᱮᱛᱟᱱ ᱥᱮ ᱞᱟᱦᱟ᱾
ᱫᱚᱨᱠᱟᱨ